ᱦᱮᱸ ᱡᱚᱦᱟᱨ ᱜᱮ᱾
ᱡᱚᱦᱟᱨ ᱜᱮ,
ᱛᱟᱯᱚᱨᱮ ᱪᱮᱫ ᱞᱮᱠᱟ ᱢᱮᱱᱟᱜ ᱵᱤᱱᱟ?
ᱢᱮᱱᱟᱜ ᱞᱤᱧᱟ ᱵᱮᱥ ᱜᱮ, ᱟᱵᱮᱱ ᱜᱮ ᱪᱮᱫ ᱞᱮᱠᱟ?
ᱟᱹᱞᱤᱧ ᱦᱚᱸ ᱵᱮᱥ ᱜᱮ, ᱛᱟᱯᱚᱨ ᱪᱮᱫ ᱠᱚᱵᱮᱱ ᱪᱤᱠᱟᱹ ᱵᱟᱲᱟᱭᱮᱫᱟ?
ᱪᱮᱫ ᱦᱚᱸ ᱵᱟᱝ ᱚᱲᱟᱜ ᱠᱚᱨᱮ ᱜᱮ ᱱᱤᱛᱚᱜ ᱫᱚ ᱪᱮᱫ ᱵᱟᱝ ᱪᱮᱟᱭ ᱪᱟᱥ ᱠᱟᱹᱢᱤ ᱠᱚᱦᱚᱸ ᱟᱹᱣᱨᱤ ᱥᱩᱨᱩᱜᱼᱟ ᱛᱚ᱾
ᱦᱮᱸ ᱚᱱᱟ ᱦᱚᱸ ᱟᱞᱮ ᱥᱩᱨᱚᱜᱼᱟ ᱦᱮ ᱛᱚᱞᱟ ᱠᱚ ᱦᱟᱨᱟᱜ ᱠᱟᱱᱟ᱾
ᱦᱳᱭ᱾
ᱟᱨ ᱠᱤᱪᱷᱩ ᱫᱤᱱ ᱯᱚᱨ ᱠᱷᱟᱱᱜᱮ ᱟ ᱚᱱᱟ ᱦᱚᱸᱚᱸ ᱥᱩᱨᱩᱜ ᱛᱟᱵᱚᱱᱟ᱾
ᱦᱳᱭ ᱦᱳᱭ ᱚᱱᱟ ᱦᱚᱸ ᱥᱩᱨᱩᱜ ᱜᱮ ᱟᱫᱚ ᱩᱱᱫᱚ ᱟᱹᱰᱤᱜᱮ ᱵᱮᱥᱛᱚ ᱵᱚᱱ ᱛᱟᱦᱮᱱᱟ᱾
ᱟᱹᱰᱤ ᱜᱮ ᱵᱮᱵᱛᱟ ᱟᱨ ᱫᱟᱜ ᱠᱚ ᱪᱮᱫᱠᱟ ᱫᱟᱜ ᱡᱟᱹᱲᱤ ᱠᱚ?
ᱫᱟᱜ ᱡᱟᱹᱲᱤ ᱠᱚ ᱦᱩᱭ ᱟᱠᱟᱱᱟ ᱡᱚᱛᱷᱮᱥᱴᱚ ᱢᱟᱱᱮ ᱟᱨᱠᱤ ᱠᱷᱮᱛ ᱠᱚᱫᱚ ᱟᱨᱠᱤ ᱞᱚᱥᱚᱜ ᱠᱟᱱᱟ᱾ ᱦᱳᱭ ᱤᱱᱟᱹ ᱜᱮ ᱛᱟᱵᱚᱱ ᱫᱚᱨᱠᱟᱨᱟ ᱟᱵᱚ ᱫᱚ᱾
ᱦᱮᱸ ᱟᱵᱚ ᱫᱚ ᱚᱱᱟ ᱜᱮᱵᱚᱱ ᱫᱚᱨᱠᱟᱨᱟ ᱟᱨ ᱪᱮᱜ ᱵᱟᱠᱷᱟᱱ᱾
ᱦᱳᱭ ᱦᱳᱭ᱾
ᱦᱮᱸ ᱟᱨᱚ ᱦᱮᱜ ᱱᱤᱛᱚᱜ ᱫᱚ ᱧᱮᱞ ᱵᱮᱱ ᱡᱚᱛᱚ ᱦᱚᱜ ᱚᱭ ᱛᱤᱱᱟᱹᱜ ᱮ ᱫᱟᱜ ᱮᱫᱟᱭ ᱟᱨ ᱦᱟᱸᱜ ᱛᱚᱞᱟ ᱵᱚᱲᱚ ᱧᱚᱜ ᱞᱮᱱ ᱠᱷᱟᱱ ᱨᱚᱦᱚᱭ ᱜᱟᱱ ᱞᱮᱱᱠᱷᱟᱱ ᱟᱫᱚ ᱛᱚᱠᱷᱚᱱ ᱫᱚ ᱫᱟᱜ ᱜᱮᱭ ᱵᱚᱱᱫᱚᱭᱟᱭ ᱫᱟᱜ ᱜᱮ ᱵᱟᱭ ᱫᱟᱜᱟ ᱛᱚᱠᱷᱚᱱ ᱫᱚ᱾
ᱵᱟᱭ ᱫᱟᱜᱟ ᱚᱱᱠᱟᱭᱮᱜ ᱜᱮᱭᱟᱭ ᱛᱚ᱾
ᱚᱱᱟᱜᱮ ᱪᱮᱜ ᱡᱮ ᱪᱤᱠᱟᱹᱜ ᱦᱟᱸᱜ᱾ ᱯᱨᱚᱛᱛᱮᱠ ᱥᱮᱨᱢᱟ ᱜᱮᱛᱚᱭ ᱚᱝᱠᱟᱭᱮᱫᱟᱭ ᱮᱢᱱᱤ ᱫᱤᱱ ᱨᱮᱫᱚᱭ ᱦᱚᱜᱼᱚᱭ ᱫᱟᱜ ᱮᱫᱟᱭ᱾ ᱢᱟᱱᱮ ᱛᱚᱞᱟ ᱥᱚᱢᱚᱭ ᱢᱟᱱᱮ ᱛᱚᱞᱟ ᱜᱤᱲᱤ ᱥᱤᱡᱤᱱ ᱛᱚᱠᱷᱚᱱ ᱫᱚ ᱫᱚᱢᱮ ᱫᱟᱜ ᱮᱫᱟ ᱦᱟᱱᱮ ᱛᱚᱞᱟ ᱦᱚᱸ ᱵᱟᱠᱚ ᱜᱤᱲᱤ ᱫᱟᱲᱮᱭᱟᱜᱼᱟ ᱫᱟᱜ ᱦᱚᱛᱮᱡ ᱛᱮ ᱛᱚᱠᱷᱚᱱ ᱫᱚ ᱦᱟᱱᱮ ᱠᱚᱫᱟᱞ ᱫᱷᱟᱠᱟᱭᱟᱠᱚ ᱪᱤᱠᱟᱹᱭᱟᱠᱚ,
ᱦᱳᱭ ᱦᱳᱭ ᱦᱳᱭ ᱩᱱᱫᱚ ᱡᱟᱦᱟᱸ ᱞᱮᱠᱟ ᱠᱟᱛᱮᱫ ᱛᱚᱞᱟ ᱢᱟᱱᱮᱜ ᱦᱟᱨᱟ ᱦᱚᱪᱚ ᱞᱟᱹᱜᱤᱜ ᱟᱨᱛᱚ ᱤᱱᱠᱟᱹ ᱠᱚᱫᱟᱞ ᱪᱟᱯᱟ ᱫᱚᱠᱚ ᱤᱭᱟᱹᱭ ᱜᱮᱭᱟ᱾
ᱟᱨ ᱛᱚᱠᱷᱚᱱ ᱫᱚ ᱛᱚᱞᱟ ᱦᱟᱲᱟ ᱞᱮᱝᱠᱷᱟᱱ ᱛᱚᱠᱷᱚᱱ ᱫᱚ ᱫᱟᱜ ᱜᱮ ᱵᱟᱝᱟ ᱥᱮ᱾
ᱦᱳᱭ᱾ ᱟᱪᱪᱷᱟ ᱤᱱᱠᱟᱹ ᱜᱮᱛᱚ ᱦᱩᱭᱩᱜ ᱠᱟᱱᱟ᱾
ᱤᱝᱠᱟᱹ ᱜᱮ ᱦᱩᱭᱩᱜ ᱠᱟᱱᱟ, ᱛᱟᱯᱚᱨ ᱟᱵᱮᱫᱚ ᱚᱠᱟ ᱠᱷᱚᱱ ᱵᱤᱱ ᱞᱟᱹᱭᱫᱟ?
ᱟᱹᱞᱤᱧ ᱟᱹᱞᱤᱧ ᱫᱚ ᱦᱟᱸᱜᱼᱟᱭ ᱤᱭᱟᱹ ᱵᱟᱸᱠᱩᱲᱟ ᱰᱤᱥᱴᱨᱤᱠᱴ ᱚᱱᱟ ᱤᱭᱟᱹ ᱠᱷᱚᱱᱞᱤᱧ ᱞᱟᱹᱭᱫᱟ᱾ ᱠᱷᱟᱛᱲᱟ ᱵᱮᱱ ᱟᱸᱡᱚᱢ ᱠᱟᱫᱟ ᱚᱸᱰᱮ ᱚᱸᱰᱮ ᱠᱷᱚᱱ᱾ ᱦᱮᱸ ᱦᱮᱸ ᱦᱮᱸ, ᱟᱵᱮᱱ ᱫᱚ?
ᱟᱹᱞᱤᱧ ᱫᱚ ᱦᱟᱸᱜᱼᱟᱭ ᱦᱟ ᱛᱮ ᱤᱭᱟᱹ ᱥᱮᱫ, ᱢᱟᱱᱵᱟᱡᱟᱨ ᱨᱳᱰ᱾
ᱟᱪᱪᱷᱟ ᱟᱪᱪᱷᱟ ᱟᱪᱪᱷᱟ᱾
ᱛᱟᱯᱚᱨᱮ ᱚᱱᱛᱮ ᱪᱮᱜ ᱠᱚ ᱦᱩᱭᱩᱜ ᱜᱮᱭᱟ ᱛᱟᱦᱚᱞᱮ ᱞᱮᱭ ᱵᱮᱱ ᱠᱟᱹᱴᱤᱡ, ᱚᱱᱟ ᱱᱤᱭᱮ ᱜᱮᱞᱟᱝ ᱜᱟᱞᱢᱟᱨᱟᱣ ᱞᱮᱱ ᱜᱮ ᱛᱚᱵᱮ᱾
ᱯᱚᱨᱚᱵᱽ ᱠᱚ?
ᱦᱳᱭ ᱯᱚᱨᱚᱵᱽ ᱠᱚ ᱪᱮᱜ ᱦᱳᱭᱳᱜ ᱜᱮᱭᱟ?
ᱯᱚᱨᱚᱵᱽ ᱠᱚ ᱱᱚᱛᱮ ᱫᱚ, ᱱᱮ ᱟᱞᱮ ᱥᱮᱫ ᱫᱚ ᱩᱱᱟᱹᱜ ᱴᱟ ᱫᱚ ᱵᱟᱝ ᱦᱩᱭᱩᱜᱼᱟ ᱦᱟᱱᱛᱮ ᱧᱚᱜ ᱦᱩᱭᱩᱜᱼᱟ ᱦᱟᱱᱮ ᱡᱟᱢᱛᱩᱲᱤᱭᱟᱹ ᱥᱮᱫ ᱚᱱᱛᱮ ᱦᱩᱭᱩᱜ ᱜᱮᱭᱟ᱾
ᱟᱪᱪᱷᱟ ᱟᱪᱪᱷᱟ ᱟᱪᱪᱷᱟ᱾
ᱚᱱᱛᱮ ᱫᱚ ᱵᱮᱥ ᱵᱷᱟᱞᱮ ᱜᱮ ᱦᱩᱭᱩᱜᱼᱟ ᱯᱚᱨᱚᱵᱽ ᱠᱚ ᱢᱟᱱᱮ ᱟᱸᱡᱚᱢ ᱠᱟᱫᱟ ᱵᱮᱱ ᱛᱚ ᱵᱚᱨᱚ ᱯᱟ ᱛᱟ ᱡᱟᱢᱛᱩᱲᱩᱭᱟᱹ ᱯᱟᱛᱟ᱾ ᱚᱱᱟ ᱠᱚᱫᱚ ᱟᱫᱚ ᱫᱚᱢᱮ ᱵᱤᱠᱠᱷᱟᱛᱚ ᱛᱚ ᱚᱱᱟ ᱫᱚ, ᱡᱚᱛᱚ ᱦᱚᱲ ᱜᱮ ᱟᱸᱡᱚᱢ ᱜᱮ ᱚᱱᱟ
ᱦᱮᱸ ᱦᱮᱸ ᱟᱸᱡᱚᱢ ᱜᱮ᱾
ᱥᱮᱱ ᱵᱟᱲᱟᱣ ᱠᱟᱱᱟ ᱵᱮᱱ ᱥᱮ ᱵᱚᱨᱚ ᱯᱟᱛᱟ ᱧᱮᱞ?
ᱵᱟ ᱵᱟ ᱵᱟ ᱵᱟ ᱥᱮᱱ ᱫᱚ ᱵᱟᱝ ᱥᱮᱱ ᱦᱩᱭ ᱠᱟᱱᱟ᱾ ᱛᱚ ᱚᱱᱠᱟ ᱫᱚ ᱚᱱᱠᱟ ᱢᱚᱛᱚ ᱥᱩᱡᱳᱜ ᱫᱚ ᱵᱟᱝ ᱦᱮᱡ ᱠᱟᱱᱟ ᱥᱮᱱ ᱞᱮᱠᱟ ᱫᱚ, ᱟᱫᱚ ᱛᱚᱵᱮ ᱮᱢᱱᱤ ᱛᱟᱨ ᱫᱚ ᱟᱫᱚ ᱚᱱᱮ ᱤᱭᱟᱹ ᱪᱟᱞᱟᱜ ᱛᱮᱦᱚᱸ ᱵᱚᱛᱚᱨ ᱞᱤᱧ ᱵᱩᱡᱽᱫᱟ ᱯᱟᱛᱟ ᱪᱷᱟᱛᱟ᱾
ᱦᱮᱸ ᱦᱮᱸ ᱦᱮᱸ ᱵᱚᱛᱚᱨ ᱫᱚ ᱵᱚᱛᱚᱨ
ᱮᱱᱮᱜ ᱵᱟᱲᱟᱭᱟ᱾ ᱦᱳᱭ ᱱᱮᱛᱟᱨ ᱟᱫᱚ ᱮᱱᱮᱜ ᱵᱟᱲᱟ ᱠᱚᱦᱚᱸ ᱪᱮᱜᱠᱟ ᱠᱚ ᱟᱹᱰᱤ ᱥᱮᱜᱮ ᱮᱱᱮᱜ ᱵᱟᱲᱟ ᱠᱚ ᱟᱫᱚ ᱚᱱᱟ ᱛᱟᱞᱟᱨᱮ ᱡᱩᱫᱤ ᱟᱵᱮᱱ ᱦᱚᱸᱵᱮᱱ ᱤᱭᱟᱹᱜᱼᱟ ᱢᱟᱱᱮ ᱪᱮᱜᱠᱟ
ᱟᱨ ᱱᱤᱛᱳᱜ ᱫᱚ ᱥᱟᱨᱟ ᱠᱷᱚᱱᱜᱮ ᱛᱚ ᱦᱟᱱᱮ ᱠᱮᱢᱮᱨᱟ ᱫᱚ ᱚᱱ ᱜᱮ ᱛᱟᱦᱮᱱ ᱠᱟᱱᱟ ᱦᱮᱸ ᱵᱟᱝ, ᱛᱟᱦᱚᱞᱮ ᱦᱳᱭ ᱛᱚ ᱟᱵᱮᱱ ᱫᱚ ᱚᱱᱠᱟᱱᱟᱜ ᱵᱟᱵᱮᱱ ᱠᱟᱹᱢᱤᱭᱮᱫᱟ ᱠᱤᱱᱛᱩ ᱟᱵᱮᱱ ᱯᱟᱥ ᱨᱮ ᱡᱟᱦᱟᱸᱭ ᱢᱮᱱᱟᱜ ᱠᱚᱣᱟ, ᱩᱱᱠᱩ ᱠᱚ ᱠᱟᱹᱢᱤᱭᱮᱫᱟ, ᱟᱫᱚ ᱟᱵᱮᱱ ᱦᱚᱵᱮᱱ ᱢᱟᱱᱮ ᱵᱷᱤᱰᱤᱭᱳ ᱨᱮᱵᱮᱱ ᱤᱭᱟᱹᱜᱼᱟ ᱟᱵᱮᱱ ᱦᱚᱸ᱾
ᱥᱟᱵᱷᱟᱵᱤᱠ ᱵᱮᱱ ᱠᱚᱭᱚᱜ ᱵᱟᱲᱟᱭ ᱜᱮᱭᱟ ᱥᱮ ᱵᱟᱝ, ᱟᱫᱚ ᱚᱸᱰᱮ ᱫᱚᱵᱮᱱ ᱧᱮᱞᱚᱜᱼᱟ ᱠᱚᱭᱚᱜ᱾
ᱧᱮᱞᱚᱜ ᱚᱱᱟᱜᱮ ᱟᱨ ᱪᱮᱜᱠᱟ ᱦᱟᱱᱮ ᱠᱚ ᱪᱤᱠᱟᱹᱭ ᱫᱟᱠᱚ ᱢᱟᱱᱮ ᱚᱝᱠᱟ ᱟᱵᱮᱱ ᱦᱚᱸ ᱟᱫᱚ ᱵᱮᱱ ᱠᱷᱟᱨᱟᱵᱚᱜᱼᱟ᱾
ᱦᱮᱸ ᱦᱮᱸ ᱦᱮᱸ᱾ ᱚᱱᱟ ᱤᱱᱟᱹ ᱦᱩᱭᱩᱜ ᱠᱟᱱᱟ ᱠᱟᱛᱷᱟ᱾ ᱟᱫᱚ ᱚᱱᱟ ᱠᱚ ᱵᱚᱛᱚᱨ ᱛᱮᱜᱮ ᱟᱫᱚ ᱢᱚᱱᱮ ᱠᱚᱦᱚᱸ ᱟᱫᱚ ᱵᱟᱭ ᱚᱨᱚᱜ ᱠᱟᱱᱟ ᱞᱟᱦᱟᱛᱮ ᱡᱚᱫᱤᱭᱳ ᱞᱤᱧ ᱢᱚᱱᱮ ᱛᱟᱦᱮᱸᱫ ᱵᱟᱝ ᱮᱸ ᱯᱟᱛᱟ ᱵᱚᱨᱚ ᱯᱟᱛ ᱛᱟ ᱛᱟᱯᱚᱨᱮ ᱚᱱᱮ ᱪᱮᱫ ᱠᱚ ᱞᱟᱹᱭᱟ, ᱯᱟᱝᱠᱷᱟ ᱯᱟᱛᱟ ᱪᱟᱠᱚᱞ ᱛᱟᱹᱲᱤ ᱚᱱᱟ ᱠᱚ ᱪᱷᱟᱛᱟ ᱠᱚ ᱚᱱᱟ ᱠᱚ ᱧᱮᱞ ᱫᱚ ᱤᱪᱪᱷᱟᱹ ᱛᱟᱦᱮᱸ ᱠᱟᱱ ᱛᱟᱹᱟᱞᱤᱧᱟ᱾ ᱟᱫᱚ ᱱᱮᱛᱟᱨ ᱡᱟᱦᱟᱸ ᱱᱚᱜᱼᱚᱭ ᱡᱩᱜᱽ ᱥᱮᱴᱮᱨ ᱮᱱᱟ ᱟᱫᱚ ᱵᱟᱹᱞᱤᱧ ᱢᱚᱱᱮ ᱵᱟᱲᱟᱣᱟᱜ ᱠᱟᱱᱟ ᱦᱟ᱾ ᱯᱮ ᱟᱵᱤᱱ ᱵᱤᱱ ᱪᱟᱞᱟᱣ ᱵᱟᱲᱟ ᱞᱮᱱᱟ ᱥᱮ ᱵᱟᱝ?
ᱟᱹᱞᱤᱧ ᱞᱟᱦᱟ ᱧᱚᱸᱜ ᱞᱤᱧ ᱥᱮᱱ ᱞᱮᱱᱟ ᱱᱤᱛᱚᱜ ᱫᱚ ᱚᱱᱠᱟ ᱜᱮ ᱟᱵᱤᱱ ᱵᱤᱱ ᱞᱟᱹᱭᱮᱫ ᱞᱮᱠᱟ? ᱱᱤᱛᱚᱜ ᱫᱚ ᱚᱱᱠᱟ ᱢᱚᱱᱮ ᱫᱚ ᱵᱟᱭ ᱚᱨᱮᱫᱟᱭ ᱟᱸᱦᱟ ᱞᱟᱦᱟ ᱧᱚᱜ ᱜᱤᱞᱤᱧ ᱥᱮᱱ ᱞᱮᱱᱟ᱾
ᱟᱪᱪᱷᱟ ᱟᱪᱪᱷᱟ ᱟᱹᱞᱤᱧ ᱫᱚ ᱧᱮᱞ ᱫᱚ ᱦᱟᱯᱮ ᱢᱤᱫ ᱫᱷᱟᱣ ᱦᱚᱸ ᱪᱟᱞᱟᱣ ᱫᱚ ᱟᱣᱨᱤ ᱞᱤᱧ ᱪᱟᱞᱟᱜᱼᱟ᱾ ᱪᱟᱞᱟᱜ ᱦᱩᱭᱩᱜᱼᱟ ᱛᱟᱹᱣ ᱨᱮᱦᱚᱸ ᱪᱤᱠᱟᱹᱭᱟᱵᱤᱱ ᱧᱮᱞ ᱟᱹᱜᱩᱢᱟ ᱫᱚᱨᱠᱟᱨ ᱜᱮ ᱢᱤᱫ ᱫᱷᱟᱣ᱾
ᱚᱱᱮ ᱚᱱᱠᱟ᱾
ᱢᱚᱱᱮᱭᱮᱫᱟᱞᱤᱧ ᱠᱟᱞᱚᱢ ᱥᱮᱫ ᱪᱟᱞᱟᱜᱼᱟ ᱦᱟᱜ ᱠᱷᱟᱱ?
ᱦᱩᱸ,
ᱟᱨ ᱛᱤᱱᱟᱹᱜ ᱴᱟᱜ ᱞᱤᱧ ᱫᱟᱲᱮᱭᱟᱜ ᱠᱟᱱ ᱦᱟᱸᱜ ᱠᱷᱟᱱ ᱧᱮᱞ ᱦᱩᱭᱩᱜ ᱠᱟᱱᱟ᱾
ᱦᱩᱸ ᱦᱩᱸ, ᱛᱟᱯᱚᱨᱮ ᱟᱫᱚ ᱚᱱᱮ ᱚᱱᱠᱟ ᱢᱟᱥᱮ ᱩᱱᱠᱩ ᱠᱩᱲᱤ ᱜᱤᱫᱽᱨᱟᱹ ᱠᱚ ᱠᱚᱲᱟ ᱜᱤᱫᱽᱨᱟᱹ ᱠᱚ ᱪᱮᱫ ᱞᱮᱠᱟ ᱪᱚ ᱠᱚ ᱮᱱᱮᱡ ᱟᱹᱪᱩ ᱨᱮᱫᱟ᱾
ᱞᱮᱭᱟ᱾ ᱵᱟᱨᱚ ᱦᱟᱱᱮ ᱢᱤᱫᱴᱮᱱ ᱵᱤ ᱧᱮᱞ ᱞᱮᱫᱟ ᱪᱮᱫᱠᱟ? ᱵᱟᱨᱚ ᱛᱮᱨᱚᱴᱤ ᱤᱭᱟᱹ, ᱠᱚᱲᱟ ᱜᱤᱫᱽᱨᱟᱹ ᱢᱮᱱᱟᱜ ᱠᱚᱣᱟ ᱟᱨ ᱩᱱᱤ ᱠᱩᱲᱤ ᱜᱤᱫᱽᱨᱟᱹ ᱮᱠᱞᱟ᱾ ᱟᱫᱚ ᱡᱟᱦᱟᱸᱭ ᱯᱮ᱾ ᱟᱫᱚ ᱡᱟᱦᱟᱸᱭ ᱯᱮ ᱵᱷᱤᱰᱤᱭᱳᱭ ᱮᱫᱟ ᱩᱱᱠᱩ ᱜᱮ ᱢᱮᱛᱟ ᱦᱩᱭᱩᱜ ᱠᱟᱱᱟ᱾ ᱟᱫᱚ ᱵᱟᱝ ᱵᱷᱤᱰᱤᱭᱳ ᱠᱟᱛᱮ ᱟᱫᱚ ᱩᱱᱤᱜᱮ ᱩᱱᱤ ᱫᱚ ᱚᱸᱰᱮ ᱠᱷᱚᱱ ᱫᱚ ᱵᱟᱯᱮ ᱪᱷᱟᱰᱟᱣ ᱮᱭᱟ᱾ ᱟᱨ ᱩᱱᱤ ᱠᱩᱲᱤ ᱜᱤᱫᱽᱨᱟᱹ ᱦᱚᱸ ᱪᱮᱫ ᱵᱮᱱ ᱞᱟᱹᱭ ᱤᱪᱪᱷᱟᱹ ᱦᱚᱸ ᱢᱮᱱᱟᱜ᱾
ᱢᱮᱱᱟᱜ ᱜᱮᱭᱟ ᱵᱟᱠᱷᱟᱱ ᱫᱚ ᱵᱟᱢ ᱫᱟᱹᱲ ᱡᱚᱱᱚᱜᱼᱟ ᱦᱮᱸ ᱵᱟᱝ?
ᱦᱳᱭ᱾
ᱟᱨᱮᱢ ᱮᱠᱞᱟ ᱫᱚ ᱚᱸᱰᱮ ᱫᱚ ᱪᱮᱫᱟᱜ ᱮᱢ ᱥᱮᱱ ᱟᱠᱟᱱᱟ ᱩᱱᱠᱩ ᱫᱚ ᱱᱤᱥᱪᱳᱭ ᱵᱟᱠᱚ ᱨᱤᱫᱤᱠᱟᱜ ᱢᱮᱭᱟ ᱟᱢᱫᱚ ᱟᱢᱟᱜ ᱤᱪᱪᱷᱟᱹ ᱛᱮᱜᱮ᱾
ᱦᱳᱭ ᱦᱳᱭ ᱩᱱᱠᱩ ᱫᱚ ᱛᱟᱭ ᱵᱟᱠᱚ ᱚᱨ ᱤᱫᱮᱭᱟ ᱟᱫᱚ ᱩᱱᱠᱩ,
ᱟᱨ ᱡᱟᱦᱟᱸᱭ ᱠᱚ ᱵᱷᱤᱰᱤᱭᱳᱭ ᱮᱫᱟ ᱩᱱᱠᱩ ᱦᱚᱸ ᱟᱫᱚ ᱵᱟᱯᱮ ᱤᱭᱟᱹ ᱠᱟᱭᱟ ᱡᱚᱠᱷᱚᱱ ᱯᱮ ᱧᱮᱞᱮ ᱠᱟᱱᱟ ᱡᱮ ᱩᱱᱟᱹᱜ ᱜᱟᱱ ᱠᱚᱲᱟ ᱜᱤᱫᱽᱨᱟᱹ ᱢᱮᱱᱟᱜ ᱠᱚᱣᱟ ᱥᱮ ᱟᱨ ᱚᱸᱰᱮ ᱵᱮᱴᱟᱪ ᱫᱚ ᱦᱩᱭᱩᱜ ᱜᱮᱭᱟ ᱦᱮᱸ ᱵᱟᱝ?
ᱦᱳᱭ ᱦᱳᱭ, ᱟᱹᱰᱤ ᱜᱮ ᱦᱩᱭᱩᱜ ᱜᱮᱭᱟ᱾ ᱟᱹᱰᱤ ᱜᱮ ᱢᱟᱱᱮ ᱚᱱᱟ ᱵᱷᱤᱰᱤᱭᱳ ᱨᱮᱢᱟ ᱟᱹᱰᱤ ᱜᱮ ᱧᱮᱞ ᱧᱟᱢ ᱠᱟᱱᱟ᱾ ᱢᱟᱱᱮ ᱚᱱᱠᱟ ᱡᱚᱴᱮᱫ ᱵᱟᱲᱟ, ᱠᱚ ᱟᱨᱠᱤ ᱤᱱᱟᱹ ᱫᱚ ᱛᱤᱱᱟᱹᱜ ᱵᱟᱹᱲᱤᱡ ᱥᱚᱢᱟᱡᱽ ᱯᱚᱠᱠᱷᱮ ᱢᱟᱱᱮ ᱵᱩᱡᱽ ᱫᱟᱲᱮᱭᱟᱜ ᱠᱟᱱᱟ ᱵᱮᱱ ᱛᱚ᱾
ᱦᱮᱸ ᱦᱮᱸ᱾
ᱤᱱᱠᱟᱹ᱾
ᱚᱱᱟᱠᱚᱜᱮ ᱛᱷᱚ ᱫᱤᱥᱚᱢ ᱨᱮ ᱪᱮᱫ ᱠᱚ ᱧᱮᱞᱚᱜ ᱠᱟᱱᱟ ᱟᱨ ᱪᱮᱫ ᱵᱮᱱ ᱞᱟᱹᱭᱟ᱾
ᱡᱳᱨᱜᱮ ᱟᱫᱚ, ᱤᱱᱠᱟᱹ ᱫᱚ ᱠᱚᱲᱟ ᱜᱮ ᱠᱩᱲᱤ ᱜᱤᱫᱽᱨᱟᱹ ᱦᱚᱸ ᱤᱱᱠᱟᱹ ᱵᱟᱠᱚ ᱵᱟᱹᱜᱤ ᱫᱟ ᱦᱟᱴ ᱯᱟᱛᱟ ᱫᱟᱬᱟᱱ᱾ ᱟᱨ ᱱᱚᱝᱠᱟ ᱠᱚᱲᱟ ᱜᱤᱫᱽᱨᱟᱹ ᱛᱚᱢᱟ ᱩᱱᱠᱩ ᱫᱚᱢᱟ ᱥᱩᱡᱳᱜᱽ ᱜᱮᱠᱚ ᱯᱟᱸᱡᱟ ᱵᱟᱲᱟᱭᱟ ᱩᱱᱠᱩ, ᱟᱠᱣᱟᱜ ᱫᱚ ᱪᱮᱫ ᱟᱫᱚ ᱠᱩᱲᱤ ᱜᱤᱫᱽᱨᱟᱹ ᱜᱮ ᱟᱨ ᱠᱩᱲᱤ ᱜᱤᱫᱽᱨᱟᱹᱜ ᱜᱮ ᱡᱩᱫᱤ ᱥᱩᱡᱳᱜᱽ ᱮᱢᱟ ᱠᱚᱣᱟ ᱛᱟᱦᱚᱞᱮ ᱠᱷᱟᱱ ᱫᱚ ᱠᱚᱲᱟ ᱜᱤᱫᱽᱨᱟᱹ ᱫᱚ ᱚᱵᱚᱥᱥᱳᱭ ᱚᱱᱟ ᱨᱮᱱᱟᱜ ᱫᱚᱠᱚ, ᱤᱭᱟᱹᱭ ᱜᱮᱭᱟ ᱟᱨᱠᱤ ᱢᱚᱡᱟ ᱫᱚᱠᱚ ᱦᱟᱛᱟᱣ ᱜᱮᱭᱟ ᱟᱫᱚ ᱩᱱ ᱚᱱᱠᱟᱞᱤᱧ ᱟᱸᱡᱚᱢ ᱵᱟᱲᱟᱭᱮᱫ ᱛᱟᱦᱮᱸ ᱫᱚ ᱟᱵᱮᱱ ᱵᱮᱱ ᱟᱸᱡᱚᱢ ᱟᱠᱟᱫᱟ ᱥᱮ ᱵᱟᱝ ᱚᱱᱮ ᱤᱭᱟᱹ ᱱᱟᱭᱤᱴ ᱯᱨᱳᱜᱨᱟᱢ ᱵᱚᱱᱫᱚ᱾
ᱵᱟᱝ ᱟᱹᱞᱤᱧ ᱫᱚ ᱚᱱᱟᱫᱚ ᱵᱟᱹᱞᱤᱧ ᱟᱸᱡᱚᱢ ᱠᱟᱫᱟ᱾
ᱟᱪᱪᱷᱟ ᱟᱹᱞᱤᱧ ᱞᱤᱧ ᱟᱸᱡᱚᱢ ᱵᱟᱲᱟᱭᱮᱫ ᱛᱟᱦᱮᱸᱫ ᱡᱮ ᱚᱱᱠᱟ ᱧᱤᱫᱟᱹ ᱯᱨᱳᱜᱨᱟᱢ ᱵᱚᱱᱫᱚ ᱠᱚ ᱞᱟᱹᱭᱮᱫ ᱛᱟᱦᱮᱸᱫ᱾
ᱢᱟ ᱵᱚᱱᱫᱚ ᱜᱮ ᱩᱪᱤᱛ ᱠᱟᱱᱟ ᱢᱟᱱᱮ ᱡᱟ ᱦᱩᱭᱩᱜ ᱠᱟᱱᱟ ᱵᱚᱱᱫᱚ ᱜᱮ ᱩᱪᱤᱛ ᱠᱟᱱᱟ᱾ ᱟᱨ ᱱᱤᱛᱳᱜ ᱚᱱᱟ ᱨᱮᱯ ᱠᱮᱥ, ᱠᱚ ᱡᱟᱦᱟᱸ ᱦᱩᱭᱩᱜ ᱠᱟᱱᱟ ᱦᱮᱸ ᱵᱟᱝ, ᱚᱱᱟ ᱠᱚ ᱦᱤᱥᱟᱹᱵᱽ ᱛᱮᱞᱤᱧ ᱞᱟᱹᱭᱮᱫ-ᱟ᱾ ᱵᱚᱱᱫᱚ ᱜᱮ ᱩᱪᱤᱛ ᱠᱟᱱᱟ᱾
ᱵᱚᱱᱫᱚ ᱜᱮ ᱩᱪᱤᱛ ᱠᱟᱱᱟ᱾ ᱟᱨ ᱚᱲᱟᱜ ᱦᱚᱲ ᱦᱚᱸ ᱵᱟᱵᱟ ᱫᱽᱷᱚᱱᱱᱚ ᱠᱩᱲᱤ ᱜᱤᱫᱽᱨᱟᱹ ᱪᱤᱠᱟᱹᱛᱮ ᱩᱱ ᱧᱤᱫᱟᱹ ᱛᱟᱹ ᱚᱱᱮ ᱪᱤᱠᱟᱹᱛᱮᱢ ᱠᱩᱞ ᱫᱟᱲᱮᱭᱟᱭ-ᱟ᱾ ᱢᱟᱱᱮ ᱠᱩᱲᱤ ᱜᱤᱫᱽᱨᱟᱹ ᱠᱩᱞ ᱠᱟᱛᱮᱜ ᱪᱤᱠᱟᱹᱛᱮ, ᱱᱤᱥᱪᱤᱱ ᱛᱮ ᱠᱚ ᱡᱟᱹᱯᱤᱫ ᱫᱟᱲᱮᱭᱟᱜᱼᱟ᱾ ᱟᱭᱳᱼᱵᱟᱵᱟ ᱦᱚᱸ ᱦᱳᱭ ᱤᱱᱟᱹ ᱫᱚ ᱤᱭᱟᱹ ᱫᱚ ᱵᱟᱝ, ᱟᱫᱚ ᱡᱟᱦᱟᱱᱟᱼᱜ ᱦᱩᱭ ᱞᱮᱠᱷᱟᱱ ᱵᱮᱼᱵᱟᱹᱲᱤᱡ ᱱᱟᱪᱟᱨ ᱠᱚ ᱦᱩᱭ ᱞᱮᱠᱷᱟᱱ, ᱩᱱ ᱫᱚᱵᱮᱱ ᱨᱟᱜ ᱵᱟᱲᱟᱭ-ᱟ᱾ ᱩᱱ ᱫᱚ ᱟᱫᱟ ᱨᱟᱜ ᱠᱟᱛᱮᱫ ᱫᱚ ᱡᱟᱦᱟᱱᱟᱜ ᱦᱩᱭᱩᱜᱼᱟ᱾ ᱟᱫᱚ ᱱᱤᱛᱚᱜ ᱠᱷᱚᱱ ᱵᱟᱵᱮᱱ ᱥᱟᱵᱫᱷᱟᱱ ᱞᱮᱠᱷᱟᱱ ᱫᱚ᱾
ᱟᱯᱮᱜᱮ ᱜᱮ ᱞᱟᱦᱟ ᱛᱮᱜᱮ ᱚᱱᱟ ᱫᱚ, ᱪᱤᱱᱛᱟᱹ ᱨᱮᱭᱟᱜ ᱩᱪᱤᱛ ᱠᱟᱱᱟ ᱾ᱦᱮᱸ ᱵᱟᱝ?
ᱦᱮᱸ ᱵᱟᱠᱷᱽᱟᱡ ᱾ ᱟᱫᱚ ᱦᱮᱸ ᱡᱩᱫᱤ ᱚᱱᱠᱟ, ᱦᱚᱸᱜᱼᱚᱭ ᱡᱮᱢᱚᱱ ᱚᱲᱟᱜ ᱥᱩᱨ ᱠᱷᱚᱱ ᱠᱚ ᱵᱩᱞᱟᱹᱣ ᱠᱟᱛᱮ ᱠᱚ ᱤᱫᱤᱭᱮᱭ-ᱟ᱾ ᱤᱱᱟᱹ ᱫᱚ ᱟᱵᱮᱱ ᱫᱚ, ᱪᱮᱫ ᱵᱮᱱ ᱪᱤᱠᱟᱹ ᱫᱟᱲᱮᱭᱟ-ᱟ ᱥᱮ? ᱥᱮ ᱵᱟᱝ ᱡᱩᱫᱤ ᱚᱱᱠᱟ ᱵᱟᱝ ᱵᱟᱲᱟᱭ ᱦᱮᱸ ᱠᱤᱱᱛᱩ ᱛᱚ ᱦᱮᱸ ᱤᱱᱠᱟᱹ ᱡᱮ ᱚᱱᱮᱠᱚ ᱤᱭᱟᱹᱭ ᱠᱟᱱᱟ᱾ ᱢᱮᱛᱟᱭ ᱠᱟᱱᱟ ᱡᱮ ᱢᱟᱱᱮ ᱪᱮᱫᱠᱟ, ᱵᱟᱨᱚᱱ ᱜᱮ ᱵᱟᱠᱚ ᱵᱟᱨᱚᱱᱮ ᱠᱟᱱᱟ ᱾ ᱚᱲᱟᱜ ᱦᱚᱲ ᱥᱮ ᱟᱞᱚᱢ ᱪᱟᱞᱟᱜᱼᱟ ᱢᱮᱱᱛᱮ᱾ ᱛᱮ ᱮᱸ ᱢᱟᱹᱭ ᱟᱞᱚᱢ ᱪᱟᱞᱟᱜᱼᱟ᱾ ᱵᱟᱝ ᱤᱭᱟᱹ ᱟᱫᱚ ᱤᱱᱟᱹ ᱠᱟᱨᱚᱱ ᱛᱮᱜᱮ ᱥᱮ ᱚᱱᱠᱟᱫᱚ᱾
ᱚᱱᱟᱜᱮ ᱵᱟᱨᱚᱱ ᱮᱢ ᱮᱸ ᱢᱟᱹᱭ ᱟᱞᱚᱢ ᱪᱟᱞᱟᱜᱼᱟ, ᱥᱮᱪᱮᱫ?
ᱦᱳᱭ ᱦᱳᱭ
ᱟᱨ ᱵᱟᱠᱷᱟᱱ ᱪᱟᱞᱟᱜ ᱟᱵᱚᱱ, ᱡᱷᱚᱛᱚ ᱦᱚᱲ ᱜᱮᱵᱚᱱ ᱪᱟᱞᱟᱜᱼᱟ᱾ ᱦᱮᱸ ᱵᱟᱝ ᱡᱷᱚᱛᱚ ᱦᱚᱲ ᱜᱮ ᱵᱟᱠᱷᱟᱱ ᱫᱚ ᱚᱱᱟ ᱦᱚᱸ ᱜᱤᱫᱽᱨᱟᱹ ᱜᱤᱫᱽᱨᱹᱟ ᱞᱮᱭᱟᱭ ᱡᱮ ᱵᱟᱠᱚ ᱥᱮᱱ ᱦᱚᱪᱚᱸ ᱟᱹᱧ ᱠᱟᱱᱟ᱾ ᱚᱱᱠᱟ ᱛᱮᱦᱚᱸ ᱚᱱᱟ ᱩᱱᱟᱹ ᱵᱟᱝ ᱨᱮᱦᱚᱸ ᱡᱷᱚᱛᱚ ᱦᱚᱲ ᱜᱮᱵᱚᱱ ᱪᱟᱞᱟᱜ ᱮᱸᱰᱮᱠᱷᱟᱱ ᱫᱚ᱾
ᱦᱳᱭ, ᱦᱳᱭ ᱟᱹᱞᱤᱧ ᱚᱱᱠᱟ ᱟᱞᱮ ᱥᱩᱨ ᱨᱮ ᱚᱱᱠᱟ ᱢᱤᱫᱴᱮᱱ ᱛᱟᱦᱮᱸ ᱠᱟᱱᱟᱭ ᱟᱫᱚ ᱱᱚᱝᱠᱟ ᱦᱩᱭ ᱞᱮᱱᱟ, ᱟᱹᱞᱤᱧ ᱫᱚ ᱵᱟᱹᱞᱤᱧ ᱧᱮᱞ ᱵᱟᱲᱟᱣ ᱟᱠᱟᱫᱟ ᱛᱚ᱾ ᱯᱨᱳᱜᱨᱟᱢ ᱠᱚᱫᱚ ᱢᱤᱫ ᱫᱷᱟᱣ ᱦᱚᱸ᱾
ᱦᱩᱸ ᱦᱩᱸ
ᱟᱫᱚ ᱛᱚᱵᱮ ᱟᱞᱮ ᱥᱩᱨ ᱨᱮ ᱚᱱᱠᱟ ᱢᱤᱫ ᱫᱷᱟᱣ ᱦᱩᱭᱩᱜ ᱠᱟᱱ ᱛᱟᱦᱮᱸᱫ᱾ ᱟᱫᱚ ᱚᱱᱠᱟ ᱚᱲᱟᱜ ᱨᱮᱞᱤᱧ ᱟᱹᱞᱤᱧ ᱞᱟᱹᱭᱮ ᱫᱟᱞᱤᱧ᱾ ᱪᱟᱞᱟᱣ ᱠᱚᱜᱼᱟ ᱵᱚᱱ ᱛᱚᱵᱮ, ᱟᱨ ᱦᱮᱸ ᱛᱚᱵᱮ ᱡᱷᱚᱛᱚ ᱦᱚᱲ ᱵᱚᱱ ᱪᱟᱞᱟᱜᱼᱟ᱾ ᱟᱫᱚ ᱚᱱᱟ ᱫᱚ ᱫᱟᱜ ᱠᱮᱫᱟᱭ ᱵᱟᱝ ᱪᱟᱞᱟᱜ ᱵᱟᱠᱷᱟᱡ ᱫᱚ ᱞᱟᱹᱭ ᱠᱮᱭᱟ ᱠᱚᱥᱮ ᱵᱟᱝ ᱟᱹᱞᱤᱧ ᱫᱚ ᱵᱟᱹᱞᱤᱧ ᱪᱟᱞᱟᱜᱼᱟ᱾ ᱤᱭᱟᱹ ᱟᱢᱜᱮ ᱪᱟᱞᱟᱣ ᱦᱤᱡᱩᱜ ᱢᱮ? ᱚᱱᱟ ᱫᱚ ᱛᱚ ᱞᱟᱹᱭ ᱫᱚ ᱩᱪᱤᱛ ᱫᱚ ᱵᱟᱝ ᱠᱟᱱᱟ?
ᱟᱫᱚ ᱚᱱᱠᱟᱱ ᱡᱟᱦᱟᱸᱭ ᱦᱚᱭᱛᱳ ᱠᱚ ᱫᱟᱬᱟᱸᱱᱟ ᱾ᱩᱱᱠᱩ ᱟᱨ ᱨᱮᱱ ᱞᱟᱹᱭ ᱫᱟᱞᱤᱧ ᱡᱟᱦᱟᱸᱭ ᱦᱚᱭᱛᱚ ᱠᱚ ᱢᱮᱛᱟᱜ, ᱢᱟᱱᱮ ᱪᱟᱞᱟᱜ ᱜᱮᱭᱟ ᱠᱚ ᱯᱨᱳᱜᱨᱟᱢ ᱾ ᱩᱱᱠᱩ ᱫᱚ ᱦᱚᱭᱛᱚ ᱚᱱᱠᱟ᱾ ᱚᱲᱟᱜ ᱦᱚᱲ ᱠᱳᱱᱳ ᱵᱟᱨᱚᱱ ᱥᱮ ᱪᱮᱫ ᱦᱚᱸ ᱵᱟᱹᱱᱩᱜᱼᱟ᱾
ᱢᱚᱱᱮ ᱛᱚ ᱦᱳᱭ ᱚᱱᱠᱟᱜᱮ, ᱢᱟᱱᱮ ᱩᱱᱠᱩ ᱧᱮᱞ ᱠᱟᱛᱮᱜ ᱡᱟ ᱢᱚᱱᱮ ᱦᱩᱭᱩᱜᱼᱟ, ᱦᱮᱸ ᱵᱟᱝ?
ᱦᱳᱭ ᱟᱨ ᱱᱤᱥᱪᱤᱱ ᱛᱮ ᱢᱤᱫ ᱢᱤᱫ ᱧᱤᱫᱟᱹᱭᱟᱠᱚ, ᱧᱤᱫᱟᱹ ᱦᱚᱸᱠᱚ ᱟᱸᱜᱟᱭᱟ᱾ ᱥᱤᱧ ᱦᱚᱸᱠᱚ ᱚᱸᱰᱮ ᱞᱚᱥᱚᱜ ᱚᱵᱟ ᱠᱚᱨᱮ ᱵᱮᱧᱮᱞ ᱠᱚ ᱥᱩ
ᱚᱠᱟ ᱠᱚᱨᱮ ᱠᱚ ᱜᱤᱛᱤᱡ ᱵᱟᱲᱟᱭ-ᱟ ᱾ᱢᱟ ᱥᱮ ᱠᱚᱲᱟ ᱜᱤᱫᱽᱨᱟᱹ ᱫᱚ ᱦᱮᱸ ᱢᱟ, ᱵᱩᱞ ᱢᱟᱛᱟᱞ ᱠᱟᱛᱮ ᱠᱚ ᱜᱤᱛᱤᱡ ᱵᱟᱲᱟ ᱫᱚ᱾ ᱠᱩᱲᱤ ᱜᱤᱫᱽᱨᱟᱹ ᱦᱚᱸ ᱩᱱᱠᱩ ᱦᱚᱸᱠᱚ ᱜᱤᱛᱤᱡ ᱵᱟᱲᱟᱭ ᱫᱚ᱾
ᱦᱳᱭ ᱧᱮᱞ ᱠᱟᱜ ᱞᱚᱥᱚᱫ ᱤᱭᱟᱹ ᱨᱮ᱾
ᱡᱟᱢᱟ ᱯᱮᱱᱴ ᱵᱮᱱ ᱧᱮᱞ ᱞᱮᱠᱷᱟᱱ ᱾ᱦᱟᱭ ᱨᱮ ᱦᱟᱭ!
ᱦᱳᱭ, ᱡᱟ ᱡᱩᱛᱟᱹ ᱠᱚ ᱦᱚᱨᱚᱜᱟ ᱾ᱦᱟᱱᱮ ᱱᱟᱹᱣᱠᱟᱹ ᱜᱟᱱᱚᱜᱼᱟ᱾
ᱞᱟᱹᱣᱠᱟᱹ ᱜᱟᱱᱚᱜᱼᱟ᱾ ᱡᱩᱛᱟᱹ ᱡᱟᱢᱟ, ᱯᱮᱱᱴ, ᱵᱟᱵᱟᱜᱳ!
ᱦᱮᱸ ᱟᱨᱚ ᱱᱮᱛᱟᱨ ᱢᱟ ᱢᱮᱪᱤᱝ ᱢᱮᱪᱤᱝ
ᱢᱮᱪᱤᱝ ᱢᱮ ᱟᱨ ᱡᱮ ᱦᱮᱸ ᱟᱵᱚ ᱫᱚᱵᱚᱱ ᱦᱚᱨᱚᱜᱼᱼ ᱚᱱᱠᱟ ᱡᱮᱢᱚᱱ ᱵᱷᱟᱞᱮᱧ ᱧᱮᱞᱚᱜ ᱢᱟ ᱵᱷᱚᱫᱫᱨᱚᱧ ᱧᱮᱞᱚᱜ ᱢᱟ ᱦᱮᱸ ᱵᱟᱝ ᱩᱱᱠᱩ ᱫᱚ ᱚᱱᱟ ᱫᱚ ᱵᱟᱝᱼᱼ
ᱛᱤᱱᱟᱹᱜ ᱴᱟ ᱩᱫᱩᱜ ᱜᱟᱱᱚᱜ,
ᱛᱤᱱᱟᱹᱜᱴᱟ ᱩᱫᱩᱜ ᱜᱟᱱᱚᱜᱼᱟ ᱧᱩᱛᱩᱢ ᱨᱮᱜᱮ ᱪᱷᱟᱹᱯᱨᱤ ᱪᱷᱟᱹᱯᱨᱟ
ᱤᱱᱠᱟᱹ ᱟᱨ ᱵᱟᱹᱦᱩᱲᱤᱭᱟᱹ ᱠᱚᱦᱚᱸ ᱟᱞᱚ ᱵᱮᱱ ᱞᱟᱹᱭᱟ᱾ ᱠᱩᱲᱤ ᱜᱤᱫᱽᱨᱟᱹ ᱥᱩᱢᱩᱝ ᱫᱚ ᱵᱟᱝ ᱵᱟᱹᱦᱩᱲᱤᱭᱟᱹ ᱦᱚᱸ ᱱᱮᱛᱟᱨ ᱫᱚ ᱚᱠᱟ ᱚᱝᱥᱚ ᱨᱮᱦᱚᱸ ᱵᱟᱠᱚ ᱠᱚᱢᱚᱜ ᱠᱟᱱᱟ᱾
ᱚᱱᱟ ᱜᱮ ᱩᱱᱠᱩ ᱦᱚᱸ ᱛᱚᱼᱼ ᱩᱱᱠᱩ ᱦᱚᱸ ᱥᱩᱫᱩ ᱡᱮ ᱠᱩᱲᱤ ᱜᱤᱫᱽᱨᱟᱹ ᱜᱮᱵᱚᱱ ᱫᱳᱥ ᱠᱚᱣᱟ ᱚᱱᱟ ᱫᱚ ᱵᱟᱝ ᱠᱟᱱᱟ᱾
ᱵᱟᱹᱦᱩᱲᱤᱭᱟᱹ ᱥᱟᱹᱲᱤ ᱵᱟᱸᱫᱮ ᱪᱮᱫ ᱠᱟ ᱠᱚ ᱵᱟᱸᱫᱮᱭᱟᱠᱚ ᱟᱹᱞᱤᱧ ᱫᱚ ᱵᱷᱟᱵᱱᱟᱼᱼ ᱚᱱᱟ ᱜᱮᱞᱤᱧ ᱩᱱᱠᱩ ᱧᱮᱞ ᱛᱮᱜᱮ ᱞᱤᱧ ᱞᱟᱹᱭᱟ ᱢᱟᱱᱮ ᱪᱮᱫ ᱱᱚᱣᱟ ᱫᱚ ᱪᱮᱫ ᱞᱮᱠᱟᱼᱼ
ᱦᱮᱸ ᱦᱮᱸᱼᱼ
ᱦᱳᱭ ᱱᱮ ᱤᱱᱠᱟᱹ ᱦᱩᱭᱩᱜ ᱠᱟᱱᱟ ᱠᱟᱛᱷᱟ᱾
ᱚᱱᱠᱟ ᱜᱮᱛᱚ ᱢᱟᱱᱮ ᱟᱫᱚ ᱦᱮᱸ ᱢᱟ ᱠᱩᱲᱤ ᱜᱤᱫᱽᱨᱟᱹ ᱦᱚᱸᱼᱼ ᱪᱮᱫᱟᱜ ᱠᱚ ᱦᱚᱨᱚᱜᱟ ᱠᱩᱲᱤ ᱜᱤᱫᱽᱨᱟᱹ ᱦᱚᱸ ᱪᱮᱫᱟᱜ ᱠᱚ ᱦᱚᱨᱚᱜᱟ ᱦᱮᱸ ᱵᱟᱝ ᱩᱱᱠᱩ ᱦᱚᱸ ᱵᱟᱨᱚᱱ ᱠᱚ ᱦᱩᱭᱩᱜᱼᱟ ᱡᱮᱼᱼ ᱚᱱᱠᱟ ᱞᱮᱠᱟ ᱦᱚᱨᱚᱜᱟ ᱟᱨ ᱵᱟᱹᱦᱩ ᱠᱩᱲᱤ ᱩᱱᱠᱩ ᱢᱟᱱᱮ ᱪᱮᱫᱼᱼ ᱞᱟᱡᱟᱣ ᱛᱮᱠᱚ ᱦᱚᱨᱚᱜ ᱮᱫᱟ ᱚᱱᱠᱟ ᱵᱟᱹᱦᱩ ᱠᱩᱲᱤ ᱫᱚ᱾ ᱦᱟᱱᱦᱟᱨ ᱦᱚᱧᱦᱟᱨ ᱵᱟᱦᱚᱧᱦᱟᱨ ᱢᱮᱱᱟᱭ ᱛᱟᱢᱟᱭ ᱟᱨ ᱚᱱᱠᱟᱢ ᱦᱚᱨᱚᱜ ᱵᱟᱲᱟᱭᱟ᱾
ᱦᱚᱭ ᱦᱚᱨᱚᱜ ᱵᱟᱲᱟᱜ ᱟᱨ ᱮᱱᱮᱡ ᱵᱟᱲᱟᱜ ᱟᱫᱚ ᱩᱱᱤ ᱠᱤ ᱵᱟᱝ ᱮ ᱧᱮᱞ ᱮᱫᱟᱼᱼ ᱟᱹᱛᱩ ᱨᱮᱱ ᱦᱚᱲ ᱜᱮ ᱟᱹᱛᱩ ᱢᱚᱬᱮ ᱦᱚᱲᱼᱼ ᱥᱮ ᱟᱛᱳ ᱨᱮᱱ ᱟᱨ ᱯᱟᱸᱪᱴᱤ ᱦᱚᱲ ᱫᱚ ᱵᱟᱠᱚ ᱧᱮᱞ ᱫᱟ ᱠᱤ ᱥᱮ ᱡᱮ ᱯᱷᱟᱨᱱᱟ ᱨᱮᱱ ᱵᱟᱹᱦᱩᱼᱼ ᱱᱚᱝᱠᱟ ᱚᱸᱰᱮ ᱯᱨᱚᱜᱨᱟᱢ ᱨᱮ ᱮᱱᱮᱡ ᱵᱟᱲᱟᱭ ᱮᱫᱟᱭ ᱟᱨ ᱚᱱᱟ ᱦᱚᱸ ᱦᱚᱸᱼᱼ ᱪᱮᱫᱟ ᱠᱟᱱ ᱦᱚᱭ ᱪᱮᱫᱼᱼ ᱪᱮᱫ ᱠᱟᱱ ᱠᱚᱵᱮᱱ ᱧᱮᱞ ᱠᱚᱣᱟ ᱵᱟᱹᱦᱩᱲᱤᱭᱟᱹ ᱟᱨ ᱢᱚᱡᱽ ᱢᱚᱡᱽ ᱵᱟᱹᱦᱩᱲᱤᱭᱟᱹ ᱚᱱᱼᱼ ᱚᱱᱠᱟ ᱦᱟᱱᱟ ᱯᱨᱳᱜᱨᱟᱢ ᱨᱮᱠᱚ ᱫᱚᱱ ᱵᱟᱲᱟᱭ ᱮᱫᱟ᱾ ᱚᱠᱟ ᱨᱮ ᱞᱚᱥᱚᱫ ᱨᱮᱠᱚ ᱤᱭᱟᱹ ᱵᱟᱲᱟᱜ ᱠᱟᱱᱟ ᱚᱠᱟ ᱨᱮ ᱪᱮ? ᱟᱨ ᱥᱟᱹᱲᱤ ᱵᱟᱸᱫᱮ ᱫᱚ ᱟᱨ ᱟᱞᱚ ᱵᱮᱱ ᱞᱟᱹᱭᱟ ᱵᱟᱜᱟᱣ ᱥᱟᱶᱛᱮᱼᱼ ᱛᱟᱣ ᱵᱚᱞᱮ ᱢᱮᱴᱮᱱ ᱥᱚᱵᱩ ᱵᱚᱫᱨᱚ ᱡᱮ ᱥᱟᱹᱲᱤ ᱵᱟᱸᱫᱮᱱ ᱦᱩᱭᱩᱜᱼᱟ ᱮᱸᱦᱮᱜ
ᱵᱟᱦ ᱚᱱᱟ ᱠᱚᱫᱚ ᱵᱟᱹᱱᱩᱜ ᱛᱟᱠᱚᱣᱟ᱾
ᱵᱟᱝ ᱚᱱᱟ ᱠᱚᱫᱚ ᱵᱟᱝ᱾
ᱢᱟᱱᱮ ᱪᱮᱫ ᱪᱚᱝ ᱠᱚ ᱪᱤᱱᱛᱟᱹᱭ ᱮᱫ ᱡᱮ ᱱᱚᱝᱠᱟᱧ ᱦᱚᱨᱚᱜ ᱞᱮᱠᱷᱟᱱ ᱪᱮᱫ ᱞᱮᱠᱟ ᱪᱚᱧ ᱧᱮᱞᱚᱜ᱾ ᱵᱷᱟᱞᱤ ᱜᱮ ᱩᱱᱠᱩ ᱫᱚᱠᱚ ᱢᱚᱱᱮ ᱵᱷᱟᱞᱮᱧ ᱧᱮᱞᱚᱜ ᱠᱟᱱᱟ ᱵᱟ ᱢᱤᱫᱴᱟᱝ ᱟᱹᱰᱤ ᱥᱴᱟᱭᱞᱤᱥ ᱤ ᱧᱮᱞᱚᱜ ᱠᱟᱱᱟ᱾ ᱚᱱᱠᱟ ᱜᱮᱠᱚ ᱢᱚᱱᱮᱫ ᱠᱟᱱᱟ ᱠᱤᱱᱛᱩ ᱟᱢ ᱫᱚ ᱟᱢᱛᱮ ᱪᱮᱫᱼᱼ ᱪᱮᱠᱟᱢ ᱢᱚᱱᱮᱫ ᱠᱟᱱᱟ ᱦᱚᱲ ᱫᱚ ᱚᱱᱠᱟ ᱫᱚ ᱵᱟᱠᱚ ᱢᱚᱱᱮᱭ ᱮᱫ ᱢᱮᱭᱟ ᱥᱮ᱾
ᱦᱳᱭ ᱵᱟᱠᱷᱟᱡ ᱫᱚ᱾
ᱟᱢ ᱚᱱᱟ ᱠᱟᱹᱴᱤᱡ ᱵᱩᱡᱽ ᱨᱮᱭᱟᱜ ᱪᱮᱥᱴᱟᱭ ᱦᱩᱭᱩᱜᱼᱟ ᱡᱮ ᱵᱟᱝ ᱪᱤᱠᱟᱹ ᱧᱮᱞᱚᱜ ᱠᱟᱱᱟ ᱤᱧ ᱵᱷᱟᱞᱮ ᱧᱮᱞᱚᱜ ᱠᱟᱱᱟ ᱥᱮ ᱵᱟᱝ?
ᱡᱮ ᱵᱟᱝ ᱢᱤᱫᱴᱮᱱ ᱥᱚᱢᱟᱡᱽ ᱨᱮᱦᱚᱸ ᱛᱚ ᱢᱤᱫᱴᱮᱱ ᱫᱚ ᱤᱭᱟᱹ ᱫᱚ ᱛᱟᱦᱮᱱᱟ ᱧᱩᱛᱩᱢ᱾ ᱥᱚᱢᱢᱟᱱ ᱱᱤᱡᱮ ᱥᱚᱢᱢᱟᱱ ᱫᱚ ᱱᱤᱡᱮ ᱴᱷᱮᱱ ᱜᱮ᱾
ᱱᱤᱡᱮ ᱴᱷᱮᱱ ᱜᱮ ᱱᱤᱡᱮᱨᱟᱜ ᱥᱚᱢᱢᱟᱱ ᱫᱚ ᱱᱤᱡᱮ ᱴᱷᱮᱱ ᱜᱮ ᱠᱟᱛᱷᱟ ᱫᱚ ᱠᱟᱛᱷᱟ ᱠᱟᱱᱟ ᱦᱮᱸ ᱟᱨ ᱚᱱᱠᱟ ᱟᱨ ᱚᱠᱚᱭ ᱛᱤᱱᱟᱹᱜᱼ ᱮᱢ ᱢᱮᱛᱟ ᱠᱚᱣᱟ᱾ ᱡᱮ ᱱᱚᱝᱠᱟ ᱫᱚ ᱟᱞᱚᱢ ᱵᱟᱸᱫᱮ ᱚᱱᱟ ᱦᱚᱸ ᱚᱱᱟ ᱦᱚᱸᱭ ᱨᱟᱹᱜᱤᱜᱼᱟ ᱚᱱᱟ ᱢᱤᱫ ᱛᱟᱭ ᱛᱮᱦᱚᱢ ᱨᱟᱹᱜᱤᱜᱼᱟ᱾ ᱟᱨᱦᱚᱸ ᱢᱮᱛᱟᱢᱟ ᱡᱮ ᱵᱟᱝ ᱤᱧ ᱫᱚ ᱴᱷᱤᱠ ᱜᱮ ᱤᱧ ᱵᱟᱸᱫᱮᱭ ᱟᱠᱟᱱᱟ ᱟᱢᱟᱜ ᱜᱮ ᱠᱷᱟᱨᱟᱯ ᱱᱚᱡᱚᱨ ᱛᱟᱢ᱾
ᱦᱚᱭ ᱱᱤᱡᱮᱨᱟᱜ ᱱᱚᱡᱚᱨᱼᱼ ᱠᱚ ᱵᱟᱹᱲᱤᱡ ᱟᱠᱚ,
ᱚᱱᱟ ᱜᱮ, ᱡᱮ ᱟᱢ ᱜᱮᱢ ᱱᱚᱝᱠᱟᱢ ᱠᱚᱭᱚᱜ ᱮᱫᱟ ᱚᱱᱟ ᱛᱮᱢ ᱧᱮᱞ ᱧᱟᱢ ᱮᱫᱟ᱾
ᱦᱳᱭ ᱦᱳᱭ ᱦᱳ
ᱚᱱᱟ ᱦᱚᱸ ᱦᱩᱭᱩᱜ ᱠᱟᱱᱟ ᱠᱟᱛᱷᱟ, ᱢᱟᱱᱮ ᱚᱠᱚᱭ ᱛᱤᱱᱟᱹᱜ ᱮᱢ ᱢᱮᱛᱟᱭᱟ᱾ ᱚᱝᱠᱟ ᱢᱮᱱ ᱨᱮᱦᱚᱸ ᱱᱤᱡᱮ ᱜᱮᱢ ᱠᱷᱟᱨᱟᱯᱚᱜᱼᱟ᱾
ᱡᱟᱹᱣ ᱵᱟᱹᱱᱩᱜᱼᱟ ᱢᱮᱱ ᱞᱮ
ᱦᱩᱸ, ᱟᱨᱚ ᱟᱢᱜᱮ ᱵᱚᱨᱚᱱᱮ ᱞᱟᱹᱭ ᱵᱟᱲᱟ ᱢᱮᱭᱟ ᱡᱮ ᱵᱟᱝ ᱱᱩᱭ ᱫᱚ ᱱᱚᱝᱠᱟᱭ ᱠᱚᱭᱚᱜ ᱵᱟᱲᱟᱭᱟᱭ, ᱤᱧ ᱱᱚᱝᱠᱟᱧ ᱵᱟᱸᱫᱮᱱᱟ ᱱᱚᱝᱠᱟᱭ ᱢᱮᱛᱟ ᱫᱤᱧᱟᱭ᱾
ᱦᱳᱭ᱾
ᱟᱨᱚ ᱫᱩ ᱵᱟᱨ ᱦᱚᱲ ᱢᱚᱬᱮ ᱦᱚᱲ ᱴᱷᱮᱱ ᱟᱢᱟᱜ ᱜᱮ ᱧᱩᱛᱩᱢᱮ ᱠᱷᱟᱨᱟᱯ ᱛᱟᱢᱟᱭ᱾
ᱦᱮᱸ ᱦᱮᱸ᱾
ᱪᱮᱫ ᱫᱚᱨᱠᱟᱨᱮᱢ ᱢᱮᱛᱟᱭᱟ᱾
ᱚᱸ ᱦᱚᱸᱜ᱾ ᱱᱮᱜ-ᱮ ᱱᱤᱝᱠᱟᱹ ᱦᱩᱭᱩᱜ ᱠᱟᱱᱟ ᱠᱟᱛᱷᱟ᱾
ᱚᱱᱟ ᱜᱮ ᱟᱫᱚ ᱪᱤᱱᱛᱟᱹ ᱦᱚᱸ ᱵᱟᱠᱚ ᱪᱤᱱᱛᱟᱹᱭᱟ ᱪᱮᱫ ᱦᱚᱸ ᱵᱟ